ᱦᱮᱞᱳ ᱦᱮᱸ ᱡᱚᱦᱟᱨ ᱜᱮ
ᱥᱟᱹᱜᱩᱱ ᱧᱤᱫᱟᱹ
ᱦᱮᱸ
ᱱᱤᱛᱚᱝ ᱫᱚ ᱦᱟᱸᱜ ᱧᱤᱫᱟᱹ ᱟᱠᱟᱱ ᱜᱮᱭᱟ ᱥᱤᱸᱜᱟᱹᱲ ᱫᱚ ᱱᱟᱦᱟᱜ ᱵᱟᱭ ᱞᱟᱹᱭᱟᱹᱜᱚᱜ-ᱟ
ᱮᱠᱫᱚᱢ ᱮᱠᱫᱚᱢ ᱧᱤᱫᱟᱹ ᱠᱟᱱ ᱜᱮᱭᱟ ᱱᱚᱜ-ᱚᱭ ᱫᱚᱥᱴᱟ ᱢᱟ ᱵᱟᱡᱟᱣᱱᱟ
ᱦᱳᱭ
ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱮᱫ ᱦᱚᱸ ᱵᱟᱝ ᱱᱟᱦᱟᱜ ᱠᱤᱫᱩᱵᱚᱜ ᱞᱟᱹᱜᱤᱫ ᱞᱮ ᱱᱟᱦᱟᱜ ᱚᱲᱟᱜ ᱦᱚᱲ ᱠᱚ ᱫᱟᱠᱟ ᱠᱚᱠᱚ ᱞᱩᱭᱮᱜ-ᱟ ᱱᱟᱦᱟᱜ ᱧᱤᱫᱟᱹ ᱦᱚᱸ ᱟᱭᱢᱟ ᱧᱤᱫᱟᱹ ᱟᱠᱟᱱᱟ ᱥᱮ ᱵᱟᱝᱞᱮ ᱠᱤᱫᱩᱵ ᱟᱠᱟᱱᱟ ᱱᱟᱦᱟᱜ ᱟᱯᱮ ᱫᱚ
ᱟᱞᱮ ᱫᱚ ᱡᱚᱢ ᱵᱟᱲᱟ ᱠᱚᱫᱚ ᱦᱩᱭ ᱠᱟᱱᱟ ᱱᱚᱜ-ᱚᱭ ᱱᱤᱛᱚᱜ ᱠᱟᱴᱤᱡ ᱫᱩᱲᱩᱵ ᱵᱟᱲᱟ ᱦᱩᱭ ᱠᱟᱱᱟ ᱦᱮᱸ ᱥᱮ
ᱚ ᱧᱤᱫᱟᱹ ᱫᱚ ᱦᱟᱸᱜ ᱧᱤᱫᱟᱹᱭᱮᱱ ᱜᱮᱭᱟ ᱟᱞᱮ ᱱᱟᱦᱟᱜ ᱵᱟᱵᱟᱭᱳ ᱴᱟᱜ ᱠᱟᱹᱴᱤᱡ ᱜᱚᱞᱯᱚ ᱠᱟᱹᱦᱱᱤ ᱠᱩᱫᱩᱢ ᱠᱚᱭ ᱟᱸᱡᱚᱢ ᱟᱞᱮ ᱠᱟᱱ ᱛᱟᱦᱮᱱᱟ ᱥᱮ ᱟᱫᱚ ᱚᱱᱟ‍᱾ ᱠᱷᱟᱹᱛᱤᱨ ᱱᱟᱦᱟᱜ ᱡᱚᱢ ᱫᱚᱞᱮ ᱦᱤᱲᱤᱧ ᱟᱠᱟᱫ-ᱟ ᱟᱞᱮ ᱩᱱᱤ ᱢᱤᱫ ᱫᱷᱚᱢ ᱠᱟᱹᱦᱱᱤ ᱥᱮ ᱠᱚᱫᱚᱢ ᱞᱮ ᱮᱛᱚᱦᱚᱵ ᱞᱮᱠᱷᱟᱱ ᱱᱟᱦᱟᱜ ᱢᱩᱪᱟᱹᱫ ᱜᱮ ᱵᱟᱭ ᱞᱟᱹᱜᱤᱫᱚᱜ-ᱟ ᱟᱫᱚ ᱦᱮᱱᱟᱱ ᱠᱷᱚᱱ ᱜᱮ ᱱᱟᱦᱟᱜ ᱞᱮ ᱟᱸᱡᱚᱢ ᱫᱚᱞᱮ ᱟᱸᱡᱚᱢᱮᱫ-ᱟ ᱟᱫᱚ ᱟᱸᱡᱚᱢ ᱟᱸᱡᱚᱢ ᱛᱮᱜᱮ ᱦᱟᱱᱟᱜ ᱱᱚᱜ-ᱚᱭ ᱞᱮ ᱧᱤᱫᱟᱹ ᱠᱮᱜ-ᱟ
ᱦᱮᱸ ᱦᱮᱸ ᱠᱩᱫᱩᱢ ᱠᱟᱦᱱᱤ ᱢᱟ ᱫᱚᱢᱮ ᱜᱮ ᱞᱟᱦᱟ ᱛᱮ ᱱᱮᱛᱟᱨ ᱫᱚ ᱧᱮᱞᱚᱜ ᱠᱟᱱᱟ ᱡᱮ ᱠᱩᱫᱩᱢ ᱠᱟᱦᱟᱱᱤ ᱫᱚ ᱟᱫᱚ ᱱᱮᱛᱟᱨ ᱫᱚ ᱟᱫᱚ ᱩᱱᱟᱹᱜ ᱫᱚ ᱵᱟᱵᱚᱱ ᱪᱟᱨᱪᱟᱭ ᱮᱫᱟ ᱦᱮᱸ ᱥᱮ ᱦᱮᱸ ᱦᱮᱸ
ᱟᱫᱚ ᱟᱵᱚ ᱛᱮᱢᱟ ᱵᱟᱝ ᱵᱚᱱ ᱪᱟᱨᱪᱟᱭᱮᱜ-ᱟ ᱥᱮ ᱵᱟᱝ ᱵᱚᱱ ᱵᱟᱲᱟᱭᱟ ᱟᱫᱚ ᱵᱟᱭᱳ ᱢᱮᱱᱟᱭ ᱠᱷᱟᱹᱛᱤᱨ ᱩᱱᱤ ᱢᱤᱫ ᱵᱟᱨ ᱡᱟᱜᱮ ᱩᱭᱦᱟᱹᱨᱮᱫ ᱚᱱᱟᱜᱮ ᱱᱟᱦᱟᱸᱜ ᱟᱸᱡᱚᱢ ᱵᱟᱲᱟ ᱟᱞᱮᱭᱟ ᱟᱨ ᱥᱮᱫᱟᱭ ᱵᱟᱵᱟᱭᱩ ᱛᱟᱠᱚ ᱫᱚ ᱱᱟᱦᱟᱸᱜ ᱩᱱᱟᱹᱜ ᱚᱱᱟ ᱠᱚᱫᱚ ᱠᱚ ᱵᱟᱲᱟᱭ ᱜᱮᱭᱟ
ᱩᱱᱠᱩ ᱫᱚᱠᱚ ᱵᱟᱲᱟᱭᱟ ᱟᱨ ᱱᱮᱛᱟᱨ ᱨᱮᱱ ᱜᱤᱫᱽᱨᱟᱹ ᱯᱤᱫᱽᱨᱟᱹ ᱢᱟ ᱡᱟᱦᱟᱸᱭᱮᱢ ᱠᱩᱞᱤ ᱠᱚ ᱠᱷᱟᱱ ᱵᱟᱠᱚ ᱠᱚ ᱞᱟᱹᱭ ᱫᱟᱲᱮᱭᱟᱜᱼᱟ ᱡᱮ ᱠᱩᱫᱩᱢ ᱜᱮ ᱪᱮᱫ ᱟᱨ ᱠᱟᱦᱟᱱᱤ ᱜᱮ ᱪᱮᱫ ᱦᱮᱸ ᱥᱮ ᱵᱷᱮᱱᱛᱟ ᱠᱟᱛᱷᱟ ᱠᱩ ᱵᱟ ᱡᱟᱦᱟᱸᱱᱟᱜ ᱠᱚᱜᱮ ᱡᱟᱦᱟᱸᱱᱟᱜ ᱜᱮᱢ ᱠᱩᱞᱤ ᱠᱚᱣᱟ ᱟᱫᱚ ᱚᱱᱟ ᱠᱚᱫᱚ ᱦᱟᱸᱜ ᱚᱦᱚ ᱜᱮᱠᱚ ᱞᱟᱹᱭ ᱠᱮᱭᱟ ᱦᱮᱸ ᱥᱮ
ᱮᱠᱫᱚᱢ ᱮᱠᱫᱚᱢ ᱵᱟᱝᱠᱚ ᱞᱟᱹᱭ ᱫᱟᱲᱮᱭᱟᱜᱼᱟ ᱱᱮᱛᱟᱨ ᱱᱟᱦᱟᱜ ᱟᱢᱫᱚ ᱤᱭᱟᱹ ᱦᱩᱰᱤᱧ ᱜᱤᱫᱽᱨᱟᱹ ᱠᱚ ᱠᱩᱞᱤ ᱠᱚᱢ ᱱᱟᱦᱟᱜ ᱤᱭᱟᱹ ᱯᱷᱳᱱ ᱨᱮᱱᱟᱜ ᱠᱩᱞᱤ ᱠᱚᱢ ᱱᱟᱦᱟᱜ ᱚᱱᱟ ᱡᱷᱚᱛᱚ ᱠᱚ ᱞᱟᱹᱭ ᱫᱟᱲᱮᱭᱟᱢᱟ
ᱠᱚ ᱞᱟᱹᱭ ᱫᱟᱲᱮᱭᱟᱜᱼᱟ ᱮᱠᱫᱚᱢ
ᱦᱮᱸ ᱱᱮᱛᱟᱨ ᱫᱚ ᱮᱠᱫᱚᱢ ᱯᱷᱳᱱ ᱛᱮᱜᱮ ᱚᱱᱟ ᱠᱩᱫᱩᱢ ᱠᱟᱹᱦᱱᱤ ᱱᱚᱣᱟ ᱠᱚ ᱤᱫᱤ ᱠᱟᱛᱮᱫ ᱪᱮᱫ ᱠᱟᱱᱟ ᱠᱟᱹᱦᱱᱤ ᱪᱮᱫ ᱠᱟᱱᱟ ᱠᱩᱫᱩᱢ ᱪᱮᱫ ᱠᱟᱱᱟ ᱵᱷᱮᱱᱛᱟ ᱠᱟᱛᱷᱟ ᱵᱟᱝ ᱱᱚᱣᱟ ᱨᱮᱱᱟᱜ ᱢᱮᱱᱮᱛ ᱛᱮᱫ ᱜᱮ ᱵᱟᱝ ᱠᱚ ᱵᱟᱲᱟᱭᱟ
ᱦᱮᱸ ᱚᱠᱟᱞᱮ ᱢᱮᱱᱟᱜ ᱵᱤᱱ ᱛᱮ ᱫᱚᱢᱮ ᱥᱟᱰᱤ ᱠᱟᱱ ᱫᱚ ᱟᱣᱟᱡᱚᱜ ᱠᱟᱱᱟ ᱫᱚᱢᱮ
ᱟᱹᱞᱤᱧ ᱥᱮᱱᱟᱜ ᱡᱟᱦᱟᱸ ᱨᱚᱲ ᱨᱚᱲ ᱟᱸᱡᱚᱢᱚᱜ ᱠᱟᱱᱟ
ᱦᱳᱭ ᱟᱸᱡᱚᱢ ᱠᱚᱦᱚᱸ ᱟᱸᱡᱚᱢᱚᱜ ᱠᱟᱱᱟ ᱟᱫᱚ ᱠᱟᱹᱴᱤᱡ ᱥᱟᱺᱜᱤᱧ ᱧᱮᱞ ᱧᱚᱜ ᱥᱮ
ᱚ ᱤᱭᱟᱹ ᱱᱤᱛᱳᱜ ᱵᱤᱱ ᱟᱸᱡᱚᱢᱮᱜᱼᱟ
ᱦᱮᱸ ᱱᱤᱛᱚᱜ ᱫᱚ ᱴᱷᱤᱠ ᱜᱮᱭᱟ
ᱚ ᱩᱱᱤ ᱱᱟᱦᱟᱸᱜ ᱵᱟᱵᱟᱭᱩ ᱜᱤ ᱠᱟᱹᱭᱱᱤ ᱞᱟᱹᱭ ᱟᱞᱮ ᱠᱟᱱᱟ ᱛᱚ ᱟᱫᱚ ᱩᱱᱤ ᱱᱟᱸᱜ ᱟᱹᱞᱤᱧ ᱫᱚ ᱱᱚᱛᱮ ᱥᱟᱭᱤᱰ ᱧᱚᱜ ᱞᱤᱧ ᱦᱮᱡ ᱟᱠᱟᱱᱟ ᱢᱮᱱᱠᱷᱟᱱ ᱩᱱᱠᱩ ᱜᱤᱫᱽᱨᱟᱹ ᱠᱚ ᱦᱮᱱᱟᱜ ᱠᱚᱜᱮᱭᱟ ᱟᱫᱚ ᱩᱱᱤ ᱞᱟᱹᱭᱟ ᱠᱚ ᱠᱟᱱᱟᱭ ᱟᱫᱚ ᱚᱱᱟᱜᱮ ᱱᱟᱜ ᱵᱤᱱ ᱟᱸᱡᱚᱢ ᱠᱤᱭᱟ ᱡᱟᱹᱱᱤᱡ ᱫᱚ
ᱚ ᱦᱮᱸᱛᱚ ᱚᱱᱟ ᱠᱚ ᱟᱸᱡᱚᱢᱚᱜ ᱠᱷᱟᱱ ᱟᱫᱚ ᱚᱱᱟ ᱫᱚ ᱠᱟᱹᱴᱤᱡ ᱟᱣᱟᱡᱚᱜ ᱠᱟᱱᱟ ᱟᱨᱠᱤ ᱦᱮᱸ ᱥᱮ ᱟᱫᱚ ᱦᱮᱸ ᱱᱤᱛᱚᱜ ᱫᱚ ᱟᱫᱚ ᱴᱷᱤᱠᱜᱮ ᱟᱸᱡᱚᱢᱚᱜ ᱠᱟᱱᱟ
ᱚ ᱦᱩᱸ ᱟᱛᱳ ᱴᱚᱞᱟ ᱨᱮᱵᱮᱱ ᱛᱟᱦᱮᱱ ᱠᱷᱟᱡ ᱫᱚ ᱵᱟᱲᱟᱭ ᱠᱟᱜ ᱵᱮᱱ ᱦᱟᱸᱜ ᱱᱩᱠᱩ ᱦᱚᱯᱚᱱᱭᱩ ᱛᱟᱠᱚ ᱥᱮ ᱠᱟᱹᱠᱤᱢᱟ ᱛᱟᱠᱚ ᱵᱟᱵᱟᱭᱩ ᱛᱟᱠᱚ ᱦᱟᱸᱜ ᱠᱚ ᱜᱚᱞᱯᱚᱭ ᱜᱮᱭᱟ ᱟᱫᱚ ᱟᱞᱮᱜᱮ ᱱᱟᱸᱜ ᱜᱚᱲᱚᱢ ᱠᱩᱲᱤ ᱜᱚᱲᱚᱢ ᱠᱚᱲᱟ ᱱᱟᱦᱟᱸᱜ ᱞᱮ ᱡᱚᱴᱟᱣ ᱠᱟᱱ ᱛᱮ ᱠᱟᱹᱦᱱᱤ ᱞᱟᱹᱭ ᱦᱚᱪᱚᱭ ᱠᱟᱱᱟ ᱟᱫᱚ ᱱᱟᱦᱟᱜ ᱟᱹᱞᱤᱧ ᱫᱚ ᱱᱚᱛᱮ ᱯᱷᱳᱱ ᱠᱚᱞ ᱥᱮᱫ ᱞᱤᱧ ᱦᱮᱡ ᱠᱟᱱᱛᱮ ᱠᱟᱹᱴᱤᱡ ᱥᱟᱦᱟ ᱧᱚᱜ ᱨᱮ ᱢᱮᱱᱟᱜ ᱞᱤᱧᱟᱹ ᱟᱸᱡᱚᱢ ᱠᱮᱭᱟᱜ ᱵᱤᱱ
ᱦᱮᱸᱛᱚ ᱟᱪᱪᱷᱟ ᱦᱚᱜᱼ ᱚᱭ ᱡᱮ ᱠᱩᱫᱩᱢ ᱵᱤᱱ ᱞᱟᱹᱭ ᱫᱟ ᱡᱮ ᱢᱤᱫᱴᱟᱝ ᱵᱟᱨᱭᱟ ᱠᱩᱫᱩᱢ ᱠᱟᱹᱴᱤᱡ ᱟᱸᱡᱚᱢ ᱟᱹᱞᱤᱧ ᱵᱤᱱ ᱥᱮ ᱡᱩᱫᱤ ᱞᱤᱧ ᱞᱟᱹᱭ ᱫᱟᱲᱮᱜ ᱠᱷᱟᱱ ᱟᱹᱞᱤᱧ ᱦᱚᱸ,
ᱟᱪᱪᱷᱟ ᱛᱟᱞᱦᱮ ᱞᱤᱧ ᱟᱸᱡᱚᱢᱟᱵᱤᱱ ᱜᱮ ᱱᱟᱦᱟᱜ
ᱦᱮᱸ
ᱟᱯᱮ ᱱᱟᱦᱟᱜ ᱠᱩᱫᱩᱢ ᱨᱮ ᱠᱩᱬᱤᱫ ᱠᱩᱬᱤᱫ
ᱢᱩ ᱨᱮᱫᱚᱭ ᱫᱩᱲᱩᱵ ᱟᱠᱟᱱ ᱟᱨ ᱞᱩᱛᱩᱨ ᱨᱮᱫᱚᱭ ᱥᱟᱵ ᱟᱠᱟᱱ?
ᱟᱪᱪᱷᱟ ᱱᱚᱣᱟ ᱫᱚ ᱪᱮᱫ ᱵᱤᱱ ᱞᱟᱹᱭ ᱠᱮᱫᱟ ᱢᱤᱫ ᱫᱷᱟᱣ ᱞᱟᱹᱭ ᱵᱤᱱ
ᱠᱩᱫᱩᱢ ᱨᱮ ᱠᱩᱬᱤᱫ ᱠᱩᱬᱤᱫ ᱢᱩ ᱨᱮᱫᱚᱭ ᱫᱩᱲᱩᱵ ᱠᱚᱜᱼᱟ ᱞᱩᱛᱩᱨ ᱨᱮᱫᱚᱭ ᱥᱟᱵ ᱠᱚᱜᱼᱟ?
ᱟᱪᱪᱷᱟ ᱢᱩ ᱨᱮᱫᱚᱭ ᱫᱩᱲᱩᱵ ᱠᱚᱜᱼᱟ ᱞᱩᱛᱩᱨ ᱨᱮ ᱱᱚᱣᱟ ᱫᱚ ᱪᱮᱫ ᱦᱩᱭᱩᱜᱼᱟ ᱱᱟᱜᱠᱷᱟᱱ ᱵᱟᱝᱞᱤᱧ ᱫᱤᱥᱟᱹ ᱫᱟᱲᱮᱜ ᱠᱟᱱᱟ ᱠᱟᱹᱴᱤᱡ ᱵᱮᱤᱱ ᱞᱟᱹᱭ ᱞᱮᱠᱷᱟᱱ ᱵᱷᱟᱜᱮᱜᱼᱟ᱾
ᱦᱮᱸ ᱱᱚᱣᱟ ᱨᱮᱱᱟᱜ ᱛᱮᱞᱟ ᱫᱚ ᱱᱟᱦᱟᱜ ᱦᱩᱭᱩᱜ ᱠᱟᱱᱟ ᱡᱮ ᱪᱚᱥᱢᱟ
ᱟᱪᱪᱷᱟ ᱟᱪᱪᱷᱟ ᱚᱠᱟᱞᱮᱠᱟᱨᱮ ᱦᱳᱭᱱᱟ ᱠᱟᱹᱴᱤᱡ ᱵᱤᱱ ᱞᱟᱹᱭᱟ
ᱟᱪᱪᱷᱟ ᱞᱟᱹᱭ ᱟᱵᱤᱱ ᱠᱟᱱ ᱞᱤᱧ ᱪᱚᱥᱢᱟ ᱨᱮ ᱧᱮᱞ ᱵᱤᱱ ᱱᱟᱦᱟᱜ ᱱᱚᱰᱮ ᱤᱭᱟᱹ ᱢᱩᱴᱷᱮᱱ ᱵᱟᱨᱭᱟ ᱤᱭᱟᱹ ᱞᱮᱠᱟ ᱛᱟᱦᱮᱱᱟ ᱥᱮ
ᱦᱮᱸ ᱦᱮᱸ
ᱵᱳᱛᱟᱢ ᱠᱷᱚᱱᱟᱜ ᱠᱟᱹᱴᱤᱡ ᱦᱩᱰᱤᱧ ᱧᱚᱜ ᱞᱮᱠᱟ ᱟᱨᱠᱤ ᱛᱟᱦᱮᱱᱟ ᱥᱮ᱾
ᱦᱳᱭ ᱦᱳᱭ
ᱚᱱᱟ ᱱᱟᱦᱟᱜ ᱧᱮᱞ ᱵᱤᱱ ᱱᱚᱣᱟ ᱢᱩ ᱨᱮᱱᱟᱜ ᱵᱟᱨ ᱱᱟᱠᱷᱟ ᱨᱮ ᱱᱚᱝᱠᱟ ᱫᱩᱲᱩᱵ ᱠᱚᱜᱼᱟ ᱱᱟᱦᱟᱜ ᱵᱟᱨᱭᱟ ᱛᱟᱦᱮᱱᱟᱥᱮ ᱦᱮᱸ ᱟᱨ ᱡᱟᱦᱟᱸ ᱪᱚᱥᱢᱟ ᱨᱮᱱᱟᱜ ᱤᱭᱟᱹ ᱪᱮᱫ ᱠᱚ ᱢᱮᱱᱟ ᱡᱟᱦᱟᱸ ᱤᱭᱟᱹᱴᱟᱜ ᱪᱮᱫ ᱠᱚ ᱞᱟᱹᱭᱟ ᱱᱟᱜ ᱚᱱᱟ ᱞᱟᱹᱭ ᱵᱤᱱ
ᱚᱱᱟ ᱟᱸᱝᱴᱷᱟ ᱫᱚ ᱚᱱᱟ ᱯᱷᱨᱮᱢ ᱡᱟᱦᱟᱸ ᱦᱮᱸ
ᱦᱳᱭ ᱦᱳᱭ ᱦᱮᱸ ᱚᱱᱟ ᱫᱚ ᱱᱟᱦᱜ ᱧᱮᱞᱵᱮᱱ ᱦᱟᱱᱮ ᱞᱩᱛᱩᱨ ᱥᱮᱫ ᱨᱮ ᱛᱟᱦᱮᱱᱟ ᱛᱟᱦᱮᱞᱮ ᱚᱱᱟ ᱫᱚ ᱥᱟᱵ ᱞᱮᱠᱟᱜᱮ ᱱᱟᱦᱟᱸᱜ ᱱᱚᱝᱠᱟ ᱤᱭᱟᱹ ᱚᱱᱟ ᱠᱟᱹᱲᱵᱩᱝ ᱧᱚᱜ ᱛᱟᱦᱮᱱᱟ ᱥᱮ
ᱦᱮᱸ ᱠᱟᱲᱵᱩᱝ ᱧᱚᱜ ᱛᱟᱦᱮᱱᱟ ᱮᱠᱫᱚᱢ
ᱟᱫᱚ ᱦᱟᱸᱜ ᱧᱮᱞᱢᱮ ᱦᱟᱱᱮ ᱥᱟᱵ ᱟᱠᱟᱱ ᱞᱮᱠᱟ ᱜᱮ ᱦᱩᱭᱩᱠ
ᱥᱟᱵᱠᱟᱱ ᱞᱮᱠᱟ ᱜᱮ ᱧᱮᱞᱚᱜᱼᱟ ᱮᱠᱫᱚᱢ ᱚᱱᱟ ᱠᱚᱛᱮ ᱮᱠᱮᱵᱟᱨᱮ
ᱛᱟᱦᱚᱞᱮ ᱡᱚᱛᱷᱟᱛᱞᱤᱧ ᱞᱟᱹᱭ ᱠᱟᱜᱼᱟ ᱥᱮ ᱵᱟᱝ
ᱦᱩᱸ ᱮᱠᱵᱟᱨᱮ ᱡᱚᱛᱷᱟᱛ ᱜᱮᱵᱤᱱ ᱞᱟᱹᱭ ᱠᱮᱫᱟ ᱦᱮᱸ ᱥᱮ ᱟᱪᱪᱷᱟ
ᱠᱩᱫᱩᱢ ᱠᱚᱵᱮᱱ ᱵᱟᱲᱟᱭᱟ ᱥᱮ ᱵᱟᱝᱟ
ᱦᱮᱸ ᱠᱩᱫᱩᱢ ᱠᱚᱫᱚ ᱟᱹᱞᱤᱧ ᱫᱚ ᱞᱟᱦᱟᱛᱮ ᱚᱱᱠᱟ ᱵᱟᱵᱟ ᱟᱭᱳ ᱛᱟᱠᱚ ᱴᱷᱮᱱ ᱜᱮ ᱟᱸᱡᱚᱢ ᱵᱟᱲᱟ ᱫᱚ ᱦᱳᱭ ᱠᱟᱱᱟ ᱦᱮᱸᱥᱮ ᱠᱟᱹᱴᱤᱡ ᱨᱮ ᱩᱱᱫᱚ ᱦᱮᱸᱥᱮ ᱱᱮᱛᱟᱨ ᱫᱚ ᱩᱱᱟᱹᱜ ᱪᱟᱨᱪ ᱪᱤᱠᱟ ᱫᱚ ᱵᱟᱝ ᱦᱳᱭᱳᱜ ᱠᱟᱱᱟ ᱞᱟᱦᱟᱛᱮ ᱟᱨᱠᱤ ᱵᱟᱵᱟ ᱟᱭᱳ ᱛᱟᱠᱚ ᱴᱷᱮᱱ ᱜᱮ ᱟᱸᱡᱚᱢ ᱵᱟᱲᱟ ᱦᱳᱭ ᱠᱟᱱᱟ ᱟᱨ ᱛᱤᱱᱟᱹᱜ ᱜᱟᱱ ᱞᱤᱧ ᱫᱤᱥᱟᱹᱭᱮᱫᱟ ᱱᱟᱜ ᱠᱷᱟᱱ ᱟᱹᱞᱤᱧ ᱦᱚᱸ ᱢᱤᱫᱴᱟᱝ ᱞᱤᱧ ᱞᱟᱹᱭ ᱟᱸᱡᱚᱢ ᱟᱵᱤᱱ ᱠᱟᱱᱟ ᱦᱮᱸᱥᱮ
ᱮᱠᱫᱚᱢ ᱦᱮᱸ ᱢᱟ
ᱠᱩᱫᱩᱢ ᱨᱮ ᱠᱩᱬᱤᱫ ᱠᱩᱬᱤᱫ ᱜᱟᱰᱟ ᱫᱷᱟᱨᱮ ᱫᱷᱟᱨᱮ ᱛᱮ ᱥᱩᱭ ᱛᱚᱯᱟ
ᱠᱩᱫᱩᱢ ᱨᱮ ᱠᱩᱬᱤᱫ ᱠᱩᱬᱤᱫ ᱜᱟᱰᱟ ᱫᱷᱟᱨᱮ ᱫᱷᱟᱨᱮ ᱛᱮ ᱥᱩᱭ ᱛᱚᱯᱟ
ᱦᱳᱭ
ᱟᱪᱪᱷᱟ ᱱᱚᱣᱟ ᱨᱮᱱᱟᱜ ᱛᱮᱞᱟ ᱫᱚ ᱡᱟᱹᱱᱤᱡ ᱫᱚ ᱟᱹᱞᱤᱧ ᱞᱤᱧ ᱢᱚᱱᱮᱮᱫᱼᱟ ᱵᱩᱸᱵᱩᱡ ᱦᱟᱹᱠᱩ
ᱦᱳᱭ ᱦᱳᱭ ᱮᱠᱫᱚᱢ ᱴᱷᱤᱠ ᱜᱮᱵᱤᱱ ᱞᱟᱹᱭ ᱟᱠᱟᱫᱟ ᱪᱤᱠᱟᱹᱞᱮᱠᱟ ᱨᱮ ᱦᱳᱭᱮᱱᱟ ᱵᱟᱲᱟᱭ ᱢᱮᱱᱟᱜ ᱛᱟᱵᱤᱱᱟ ᱠᱤ
ᱟᱪᱪᱷᱟ ᱱᱚᱣᱟ ᱫᱚ ᱱᱟᱦᱟᱸᱜ ᱚᱱᱠᱟ ᱵᱩᱴᱟᱹ ᱥᱟᱺᱦᱤᱡ ᱫᱚ ᱵᱟᱝᱞᱤᱧ ᱵᱟᱲᱟᱭᱟ ᱟᱫᱚ ᱱᱟᱦᱟᱸᱜ ᱛᱮᱞᱟ ᱛᱮᱫ ᱜᱮᱞᱤᱧ ᱵᱟᱲᱟᱭᱟ ᱟᱫᱚ ᱠᱟᱹᱴᱤᱡ ᱵᱮᱱ ᱞᱟᱹᱭ ᱥᱚᱫᱚᱨ ᱟᱹᱞᱤᱧ ᱠᱷᱟᱡ ᱵᱩ
ᱟᱪᱪᱷᱟ ᱟᱪᱪᱷᱟ ᱴᱷᱤᱠ ᱟᱪᱷᱮ ᱞᱟᱹᱭᱫᱟᱞᱤᱧ ᱦᱚᱜᱼᱚᱭ ᱡᱮ ᱤᱭᱟᱹ ᱠᱩᱫᱩᱢ ᱨᱮ ᱠᱩᱲᱤᱫ ᱠᱩᱲᱤᱫ ᱞᱟᱹᱭ ᱠᱮᱫᱟ ᱞᱤᱧ ᱡᱮ ᱱᱚᱜᱼᱚᱭ ᱜᱟᱰᱟ ᱫᱷᱟᱨᱮ ᱫᱷᱟᱨᱮ ᱛᱮ ᱥᱩᱭ ᱛᱚᱯᱟ ᱱᱚᱣᱟ ᱥᱩᱭ ᱛᱚᱯᱟ ᱠᱟᱛᱷᱟ ᱫᱚᱵᱚᱱ ᱞᱟᱹᱭᱟ ᱡᱮ ᱱᱚᱜᱼᱚᱭ ᱟᱵᱚ ᱫᱚᱵᱚᱱ ᱵᱟᱲᱟᱭ ᱜᱮᱭᱟ ᱡᱮ ᱱᱟᱹᱭ ᱜᱟᱰᱟ ᱵᱟ ᱡᱟᱸᱦᱟ ᱡᱟᱦᱟᱱᱟᱜ ᱚᱱᱠᱟᱱᱟᱜ ᱡᱚᱞᱟᱥᱚᱭ ᱡᱟᱭᱜᱟ ᱠᱚᱨᱮ ᱦᱮᱸᱥᱮ ᱵᱟᱰᱟᱭ ᱜᱮᱭᱟᱵᱚᱱ ᱠᱩᱠᱚ ᱠᱟᱴᱠᱚᱢ ᱠᱚ ᱦᱮᱸ ᱥᱮ ᱩᱱᱠᱩ ᱫᱚᱠᱚ ᱛᱟᱦᱮᱱ ᱜᱮᱭᱟ ᱦᱮᱸ ᱵᱟᱝ ᱛᱟᱦᱮᱞᱮ ᱱᱩᱭ ᱵᱩᱸᱵᱩᱡ ᱦᱟᱠ ᱠᱚ ᱠᱟᱛᱷᱟ ᱫᱚ ᱞᱟᱹᱭᱟᱹᱜᱚᱜ ᱠᱟᱱᱟ ᱡᱮ ᱱᱩᱠᱩ ᱵᱩᱵᱩᱡ ᱦᱟᱹᱠᱩ ᱫᱚ ᱚᱱᱠᱟ ᱵᱟᱹᱞᱤ ᱠᱚᱨᱮ ᱵᱟ ᱚᱱᱠᱟ ᱫᱟᱜ ᱡᱟᱭᱜᱟ ᱠᱚᱨᱮ ᱠᱚ ᱛᱟᱦᱮᱱᱟ ᱞᱚᱥᱚᱫ ᱡᱟᱭᱜᱟ ᱠᱚ ᱠᱚᱨᱮ ᱦᱮᱸᱥᱮ ᱛᱚ ᱚᱱᱟ ᱠᱚᱜᱮ ᱠᱚ ᱞᱟᱹᱭ ᱠᱟᱫᱟ ᱡᱮ ᱠᱩᱫᱩᱢ ᱨᱮ ᱠᱩᱲᱤᱫ ᱠᱩᱲᱤᱫ ᱜᱟᱰᱟ ᱫᱷᱟᱨᱮ ᱫᱷᱟᱨᱮ ᱛᱮ ᱥᱩᱭ ᱛᱟᱠᱚ ᱛᱟᱦᱚᱞᱮ ᱩᱱᱠᱩ ᱵᱩᱵᱩᱡ ᱦᱟᱹᱠᱩ ᱠᱟᱛᱷᱟ ᱜᱮ ᱱᱩᱠᱩ ᱫᱚ ᱥᱩᱭ ᱫᱚ ᱩᱞᱞᱮᱠᱷ ᱠᱟᱱᱟ ᱦᱮᱸᱥᱮ
ᱦᱳᱭ ᱦᱳᱭ
ᱦᱳᱭ ᱮᱠᱫᱚᱢ
ᱟᱪᱪᱷᱟ ᱛᱟᱦᱚᱞᱮ ᱟᱹᱵᱤᱱ ᱞᱮᱠᱟᱱᱟᱜ ᱜᱮ ᱱᱟᱦᱟᱜ ᱟᱹᱞᱤᱧ ᱞᱤᱧ ᱞᱟᱹᱭ ᱠᱟᱜ ᱜᱮᱭᱟ ᱟᱨ ᱢᱤᱫᱴᱟᱝ
ᱦᱮᱸ
ᱮᱸ ᱜᱟᱰᱟ ᱫᱷᱟᱨᱮ ᱫᱷᱟᱨᱮ ᱛᱮ ᱵᱟᱹᱴᱤ ᱛᱚᱯᱟ
ᱚ ᱱᱚᱣᱟ ᱵᱟᱹᱴᱤ ᱛᱚᱯᱟ ᱠᱟᱛᱷᱟ ᱫᱚ ᱟᱹᱞᱤᱧ ᱫᱚᱞᱤᱧ ᱢᱚᱱᱮᱭᱮᱫᱟ ᱱᱚᱣᱟ ᱫᱚ ᱥᱚᱢᱵᱷᱚᱵᱚᱛᱚ ᱞᱟᱦᱟᱛᱮ ᱟᱸᱡᱚᱢ ᱦᱳᱭᱟᱠᱟᱱᱟ ᱟᱫᱚ ᱩᱱᱟᱹᱜ ᱠᱟᱹᱴᱤᱡ ᱨᱮᱱᱟᱜ ᱦᱟᱸᱜ ᱞᱤᱧ ᱫᱤᱥ ᱥᱟᱹ ᱫᱟᱲᱮᱜ ᱠᱟᱱᱟ ᱥᱮ ᱵᱟᱝ ᱟᱫᱚ ᱛᱤᱱᱟᱹᱜ ᱜᱟᱱᱞᱤᱧ ᱫᱤᱥᱟᱹ ᱥᱮ ᱫᱚᱞᱤᱧ ᱞᱟᱹᱭ ᱮᱫᱟ ᱱᱚᱣᱟ ᱫᱚ ᱪᱮᱛᱟ ᱞᱟᱹᱭᱟ ᱠᱚ ᱦᱚᱨᱚ ᱦᱳᱭᱳᱜᱼᱟ ᱥᱮ ᱪᱮᱫ
ᱦᱮᱸ ᱦᱮᱸ ᱮᱠᱫᱚᱢ ᱡᱚᱛᱷᱟᱛ ᱵᱮᱱ ᱞᱟᱹᱭ ᱟᱠᱟᱜᱼᱟ ᱱᱚᱣᱟ ᱨᱮᱱᱟᱜ ᱛᱮᱞᱟ ᱫᱚ ᱱᱟᱦᱟᱜ ᱦᱚᱨᱚ ᱜᱮ ᱦᱩᱭᱩᱜᱼᱟ ᱟᱫᱚ ᱱᱟᱦᱟᱜ ᱟᱫᱚ ᱫᱤᱫᱤ ᱵᱮᱱ ᱠᱩᱞᱤ ᱞᱤᱧᱟ ᱟᱞᱤᱧ ᱱᱚᱣᱟ ᱪᱤᱠᱟᱹ ᱞᱮᱠᱟ ᱨᱮ ᱦᱩᱭᱱᱟ ᱟᱫᱚ ᱱᱟᱦᱟᱜ ᱚᱱᱟᱫᱚ ᱵᱩᱴᱟᱹ ᱥᱟᱺᱦᱤᱡ ᱫᱚ ᱟᱹᱞᱤᱧ ᱯᱟᱥᱱᱟᱣ ᱠᱟᱛᱮᱫ ᱫᱚ ᱵᱟᱝᱞᱤᱧ ᱞᱟᱹᱭ ᱮᱫ ᱫᱟᱲᱮᱭᱟᱜᱼᱟ ᱟᱨ ᱡᱩᱫᱤ ᱵᱟᱲᱟᱭ ᱦᱮᱱᱟᱜ ᱠᱷᱟᱱ ᱠᱟᱹᱴᱤᱡ ᱞᱮᱭᱟᱞᱤᱧ ᱵᱮᱱ ᱥᱮ
ᱱᱚᱣᱟ ᱫᱚ ᱠᱚ ᱞᱟᱹᱭᱟ ᱡᱮ ᱩᱱᱠᱩ ᱡᱮᱢᱚᱱᱤᱧ ᱞᱟᱹᱭ ᱠᱮᱫᱟ ᱵᱟᱹᱴᱤ ᱛᱚᱯᱟ ᱫᱚ ᱱᱚᱣᱟ ᱫᱚ ᱱᱟᱹᱭ ᱜᱟᱰᱟ ᱠᱚᱨᱮ ᱜᱮ ᱠᱚ ᱛᱟᱦᱮᱸᱱᱟ ᱛᱚ ᱱᱩᱠᱩ ᱦᱚᱸ ᱠᱚ ᱡᱤᱵᱽ ᱡᱤᱭᱟᱹᱞᱤ ᱦᱚᱨᱚ ᱠᱟᱛᱷᱟ ᱫᱚᱵᱚᱱ ᱞᱟᱹᱭ ᱠᱮᱫᱟ ᱠᱚᱪᱪᱷᱚᱯ ᱡᱟᱦᱟᱸᱭ ᱵᱚᱱ ᱞᱟᱹᱭ ᱫᱟ ᱩᱱᱠᱩ ᱫᱚ ᱚᱱᱠᱟ ᱱᱟᱹᱭ ᱫᱷᱟᱨᱮ ᱠᱚᱨᱮ ᱜᱮ ᱠᱚ ᱛᱟᱦᱮᱸᱱᱟ ᱫᱟᱜ ᱡᱟᱭᱜᱟ ᱠᱚᱨᱮ ᱠᱚ ᱛᱟᱦᱮᱸᱱᱟ ᱛᱟᱯᱚᱨᱮ ᱵᱟᱹᱞᱤ ᱠᱚᱨᱮ ᱠᱚᱦᱚᱸ ᱠᱚ ᱛᱚᱯᱟ ᱠᱚᱜᱼᱟ ᱟᱫᱚ ᱩᱱᱠᱩ ᱤᱭᱟᱹ ᱛᱮᱜᱮ ᱠᱚ ᱞᱟᱹᱭ ᱟᱠᱟᱫᱟ ᱡᱮ ᱱᱚᱣᱟ ᱫᱚ ᱵᱟᱹᱴᱤ ᱛᱚᱯᱟ ᱦᱮᱸ ᱥᱮ ᱵᱟᱝ ᱵᱟᱹᱴᱤ ᱞᱮᱠᱟ ᱜᱮᱠᱚ ᱧᱮᱞᱚᱜᱼᱟ ᱦᱮᱸ ᱵᱟᱝ ᱦᱮᱸ ᱦᱳᱭ ᱠᱮᱴᱮᱡ ᱜᱮᱭᱟ ᱟᱨ ᱵᱟᱹᱴᱤ ᱞᱮᱠᱟ ᱜᱮ ᱠᱚ ᱧᱮᱞᱚᱜᱼᱟ ᱦᱮᱸᱥᱮ ᱡᱚᱢ ᱵᱟᱲᱟ ᱟᱠᱟᱫ ᱠᱚᱣᱟᱵᱤᱱ ᱱᱩᱠᱩ
ᱵᱟᱝᱟ ᱱᱟᱦᱟᱜ ᱟᱹᱞᱤᱧ ᱫᱚ ᱵᱟᱝ ᱞᱤᱧ ᱡᱚᱢ ᱞᱮᱟᱜᱟᱣ ᱟᱠᱟᱫ ᱠᱚᱣᱟ ᱚᱲᱟᱜ ᱦᱚᱲ ᱫᱚ ᱱᱟᱦᱟᱜ ᱠᱚ ᱡᱚᱢ ᱠᱚ ᱜᱮᱭᱟ ᱟᱪᱪᱷᱟ ᱟᱹᱵᱤᱱ ᱵᱤᱱ ᱡᱚᱢ ᱞᱟᱜᱟᱣ ᱠᱟᱫ ᱠᱚᱣᱟ
ᱚ
ᱟᱹᱵᱤᱱ ᱫᱚ ᱵᱮᱱ ᱡᱚᱢ ᱞᱟᱜᱟᱣ ᱟᱠᱟᱫ ᱠᱚᱣᱟ ᱱᱩᱠᱩ ᱦᱚᱨᱚ
ᱦᱮᱸ ᱡᱚᱢ ᱵᱟᱲᱟ ᱫᱚ ᱦᱩᱭ ᱠᱟᱱᱟ ᱟᱹᱰᱤ ᱠᱟᱡᱟᱠ ᱠᱚ ᱥᱤᱵᱤᱞᱟ ᱦᱮᱸᱥᱮ
ᱟᱸᱡᱚᱢ ᱟᱠᱟᱫᱟ ᱞᱤᱧ ᱡᱮ ᱤᱭᱟᱹ ᱟᱹᱰᱤ ᱞᱟᱹᱵᱤᱫ ᱟᱹᱰᱤ ᱥᱤᱵᱤᱞ ᱠᱚ ᱵᱩᱡᱷᱟᱹᱜᱼᱟ ᱟᱫᱚ ᱢᱮᱱ
ᱥᱮᱵᱮᱞ ᱜᱮ ᱠᱚ ᱵᱩᱡᱷᱟᱹᱜᱼᱟ ᱦᱮᱸ ᱴᱷᱤᱠ ᱫᱚ ᱴᱷᱤᱠ ᱜᱮᱵᱤᱱ ᱟᱸᱡᱚᱢ ᱟᱠᱟᱫᱟ ᱦᱮᱸᱥᱮ ᱛᱚ ᱟᱹᱰᱤ ᱠᱟᱡᱟᱠ ᱜᱮᱠᱚ ᱥᱤᱵᱤᱞᱟ ᱟᱫᱚ ᱱᱩᱠᱩ ᱪᱮᱛᱟ ᱠᱚ ᱞᱟᱹᱭᱟ ᱡᱮ ᱱᱩᱠᱩ ᱦᱚᱨᱚ ᱡᱤᱞ ᱡᱚᱢ ᱞᱮᱠᱷᱟᱱ ᱪᱮᱛᱟ ᱠᱚ ᱞᱟᱹᱭᱟ ᱡᱮ ᱢᱟᱨᱮ ᱨᱳᱜᱽ ᱠᱚ ᱨᱩᱣᱟᱹᱲ ᱦᱤᱡᱩᱜᱼᱟ ᱦᱮᱸ ᱟᱫᱚ ᱛᱤᱱᱟᱹᱜ ᱱᱟᱥᱮ ᱛᱤᱱᱟᱹᱜ ᱥᱟᱹᱨᱤ ᱚᱱᱟ ᱫᱚ ᱦᱟᱸᱜ ᱵᱟᱹᱞᱤᱧ ᱵᱟᱲᱟᱭᱟ
ᱦᱮᱸ ᱱᱚᱝᱠᱟ ᱫᱚ ᱟᱸᱡᱚᱢ ᱫᱚ ᱞᱤᱧ ᱟᱸᱡᱚᱢ ᱟᱠᱟᱫ ᱜᱮᱭᱟ ᱢᱮᱱᱠᱷᱟᱱ ᱟᱫᱚ ᱟᱹᱞᱤᱧ ᱫᱚᱞᱤᱧ ᱢᱮᱱᱟ ᱱᱚᱣᱟ ᱡᱟᱦᱟᱸᱭ ᱠᱚᱣᱟᱜ ᱱᱚᱝᱠᱟ ᱦᱮᱱᱟᱜᱼᱟ ᱥᱮ ᱵᱚᱛᱚᱨᱟᱱᱟᱜ ᱨᱩᱣᱟᱹ ᱩᱱᱠᱩ ᱫᱚᱞᱤᱧ ᱢᱮᱱᱟ, ᱵᱟᱝ ᱡᱚᱢ ᱜᱮ ᱵᱷᱟᱜᱮᱭᱟ ᱡᱩᱫᱤ ᱨᱮᱦᱚᱸ ᱨᱩᱣᱟᱹᱲ ᱞᱮᱱᱠᱷᱟᱱ ᱠᱟᱹᱴᱤᱡ ᱮᱸᱴᱠᱮᱴᱬᱮ ᱦᱩᱭᱩᱜ ᱜᱮᱭᱟ ᱥᱮ ᱾
ᱦᱮᱸ‌ ᱫᱚᱢᱮᱫ ᱟᱜᱫᱚᱢ
ᱦᱮᱸ ᱟᱫᱚ ᱥᱤᱵᱤᱞ ᱢᱟ, ᱥᱤᱵᱤᱞ ᱡᱟᱞᱟ ᱨᱮᱵᱚᱱ ᱡᱚᱢ ᱞᱮᱠᱷᱟᱱ ᱢᱟ ᱱᱟ ᱨᱳᱜᱽ ᱡᱟᱞᱟ ᱫᱚᱵᱚᱱ ᱦᱚᱦᱚ ᱟᱹᱜᱩᱣᱟᱠᱚ ᱦᱚᱦᱚ ᱟᱹᱜᱩᱭᱟ ᱱᱟᱦᱜ, ᱟᱪᱪᱷᱟ ᱛᱟᱦᱚᱞᱮ ᱦᱮᱸ ᱦᱮᱸ ᱛᱟᱦᱞᱮ ᱟᱨ ᱤᱭᱟᱹ ᱵᱩᱵᱩᱡ ᱦᱟᱹᱠᱩ ᱵᱤᱱ ᱞᱟᱹᱭ ᱠᱮᱫ ᱫᱚ ᱩᱱᱠᱩ ᱫᱚᱵᱮᱱ ᱡᱚᱢ ᱞᱮᱟᱜᱟᱶ ᱟᱠᱟᱫ ᱠᱚᱣᱟ?
ᱦᱸ ᱱᱩᱠᱩ ᱦᱚᱞᱤ ᱡᱚᱢ ᱞᱮᱜᱟᱣ ᱠᱟᱜ ᱠᱚᱣᱟ, ᱦᱮᱸᱥᱮ ᱡᱚᱢ ᱫᱚ ᱡᱷᱚᱛᱚ ᱞᱮᱠᱟ ᱜᱮᱧ ᱡᱚᱢ ᱠᱚᱣᱟ ᱦᱟᱹᱠᱩ ᱠᱟᱴᱠᱚᱢ ᱦᱮᱸᱥᱮ ᱟᱫᱚ ᱱᱩᱠᱩ ᱦᱚᱸ, ᱡᱚᱢ ᱵᱟᱲᱟ ᱫᱚ ᱦᱳᱭ ᱠᱟᱱᱟ, ᱵᱮᱥ ᱵᱮᱥ ᱴᱷᱤᱠ ᱜᱮᱠᱚ ᱵᱩᱡᱷᱟᱹᱜᱼᱟ ᱦᱮᱸᱥᱮ ᱾
ᱵᱩᱢᱵᱩᱡ ᱦᱟᱠᱳ ᱠᱚ ᱥᱤᱵᱤᱞ ᱜᱮᱭᱟ ᱠᱟᱹᱴᱤᱡ ᱱᱟᱦᱟᱜ ᱵᱷᱟᱡᱟ ᱧᱚᱜ ᱠᱚᱵᱤᱱ ᱟᱹᱰᱤ ᱡᱚᱨᱚᱠ ᱠᱚ ᱥᱤᱵᱤᱞ ᱟ ᱱᱦᱟᱜ ᱦᱮᱸ ᱟᱨ ᱟᱨ ᱱᱤᱛ ᱱᱮᱛᱟᱨ ᱫᱤᱱ ᱫᱚ ᱦᱟᱸᱜ ᱧᱮᱞ ᱵᱤᱱ, ᱤᱭᱟᱹ ᱟᱢᱲᱟ ᱠᱚ ᱧᱟᱢᱚᱜᱼᱟ ᱥᱮ, ᱦᱟᱹᱠᱩ ᱠᱚ ᱟᱢᱲᱟ ᱫᱮ ᱨᱟᱥᱮ ᱛᱩᱵᱮᱱ ᱱᱟᱦᱟᱜ ᱟᱹᱰᱤ ᱪᱚᱨᱚᱠ ᱠᱚ ᱥᱤᱵᱤᱞᱟ, ᱡᱚᱢ
ᱟᱹᱰᱤ ᱪᱟᱨᱠ ᱦᱮᱸ, ᱮᱠᱫᱚᱢ ᱟᱨ ᱟᱯᱮ ᱥᱮᱫ ᱫᱚ ᱫᱟᱜ ᱡᱟᱹᱯᱩᱫ ᱫᱚ ᱚᱠᱟᱞᱮᱠᱟ ᱦᱩᱭᱩᱜ ᱠᱟᱱᱟ?
ᱟᱞᱮᱥᱮᱫ ᱫᱟᱜ ᱡᱟᱹᱯᱩᱫ ᱪᱮᱫ ᱞᱤᱧ ᱞᱟᱹᱭᱟᱵᱮᱱᱟ, ᱵᱟᱝᱫᱚ ᱟᱠᱟᱞ, ᱵᱟᱝ ᱫᱚᱭ, ᱪᱤᱠᱟᱹᱭ ᱟᱞᱮ ᱥᱮᱫ ᱱᱚᱝᱠᱟ ᱪᱟᱥᱵᱟᱥ ᱩᱱᱟᱹᱜ ᱵᱟᱝ ᱦᱩᱭᱩᱜ ᱠᱟᱱᱟ, ᱫᱟᱜ ᱡᱟᱹᱲᱤ ᱵᱟᱝ ᱦᱩᱭ ᱞᱮᱱᱠᱷᱟᱱ ᱡᱟᱹᱯᱩᱫ ᱫᱤᱱ ᱞᱮᱠᱟ ᱫᱤᱱᱨᱮ ᱡᱩᱫᱤ ᱫᱟᱜ ᱡᱟᱹᱲᱤ ᱵᱟᱝ ᱦᱩᱭᱩᱜᱼᱟ, ᱛᱟᱦᱚᱞᱮ
ᱦᱩᱸ ᱦᱩᱸ ᱦᱩᱸ, ᱮᱠᱮᱵᱟᱰᱟ ᱜᱮ ᱞᱟᱹᱠᱛᱤ ᱠᱟᱱᱟ ᱱᱚᱣᱟ ᱫᱚ ᱦᱮᱸᱥᱮ ᱾ ᱫᱟᱜ ᱡᱟᱹᱲᱤ ᱡᱩᱫᱤ ᱵᱟᱝ ᱦᱩᱭᱩᱜᱼᱟ, ᱪᱤᱠᱟᱹᱛᱮᱢ ᱛᱩᱫ ᱨᱚᱦᱚᱭᱟ ᱟᱨ ᱪᱤᱠᱟᱹ ᱞᱮᱠᱟᱛᱮᱢ ᱪᱤᱠᱟᱹᱭᱟ ᱦᱮᱸ ᱥᱮ ᱟᱫᱚ ᱟᱯᱮᱥᱮᱫ ᱫᱚ, ᱠᱟᱴᱠᱚᱢ ᱠᱚ ᱦᱟᱹᱠᱩ ᱠᱚ ᱵᱟᱹᱫᱽ ᱠᱚᱨᱮ ᱠᱚ ᱧᱟᱢᱚᱜ ᱜᱮᱭᱟ ᱥᱮ?
ᱦᱮᱸ ᱟᱞᱮ ᱥᱮᱫ ᱫᱚ ᱫᱚᱢᱮ ᱟᱞᱮ ᱫᱚ ᱱᱟᱦᱟᱜ ᱵᱤᱞᱟᱹᱛ ᱫᱤᱥᱚᱢ ᱥᱮ, ᱟᱞᱮ ᱥᱮᱫ ᱫᱚᱠᱚ ᱧᱟᱢᱚᱜ ᱜᱮᱭᱟ ᱾ ᱱᱟᱦᱟᱜ ᱫᱚ ᱠᱟᱴᱠᱚᱢ ᱫᱚ ᱮᱠᱟᱞ ᱫᱚᱢᱮ ᱢᱮᱱᱛᱮ ᱫᱚᱢᱮ, ᱟᱢ ᱠᱟᱹᱴᱤᱡ ᱱᱟᱦᱟᱜ ᱠᱷᱮᱛ ᱥᱮᱫ ᱵᱟᱹᱭᱦᱟᱹᱲ ᱥᱮᱫ ᱪᱟᱞᱟᱜ ᱢᱮ ᱟᱢ ᱱᱟᱥᱮ ᱨᱮᱜᱮ ᱟᱫᱷᱟ ᱜᱷᱚᱱᱴᱟᱢ ᱦᱩᱭ ᱟᱠᱟᱱ ᱥᱮ ᱵᱟᱝ ᱢᱤᱫ ᱩᱛᱩ ᱫᱚᱢ ᱧᱟᱢ ᱠᱚᱣᱟ ᱦᱟᱜ ᱾
ᱚ ᱟᱪᱪᱷᱟ ᱟᱪᱪᱷᱟ, ᱚᱱᱠᱟᱱ ᱵᱮᱯᱟᱨ ᱟᱞᱮᱥᱮᱫ ᱫᱚ ᱩᱱᱟ, ᱫᱚ ᱦᱟᱸᱜ ᱵᱟᱝᱠᱚ ᱧᱟᱢᱚᱜ ᱠᱟᱱᱟ ᱱᱮᱛᱟᱨ ᱫᱚ ᱴᱟᱠᱴᱟᱨ ᱠᱚᱛᱮ ᱤᱭᱟᱹ ᱠᱚᱛᱮ ᱠᱚ ᱥᱤᱭ ᱮᱫᱟ ᱱᱮᱛᱟᱨ ᱫᱚ ᱩᱱᱟᱹᱜ ᱫᱚ ᱦᱟᱸᱜ ᱵᱟᱝᱠᱚ ᱧᱟᱢᱚᱜ ᱜᱮᱭᱟ ᱦᱮᱸᱥᱮ ᱦᱟᱹᱠᱩ ᱠᱚᱫᱚ ᱱᱟᱦᱟᱜ ᱠᱚ ᱧᱟᱢᱚᱜ ᱜᱮᱭᱟ ᱠᱟᱴᱠᱚᱢ ᱫᱚ ᱩᱱᱟᱹᱜ ᱫᱚ ᱵᱟᱝᱠᱚ ᱧᱟᱢᱚᱜᱼᱟ ᱦᱮᱸᱥᱮ ᱾ ᱠᱟᱴᱠᱚᱢ ᱫᱚᱠᱚ ᱞᱟᱹᱭ ᱛᱟ ᱵᱟᱨ ᱞᱮᱠᱟ ᱠᱚ ᱦᱩᱭᱩᱜᱼᱟ ᱫᱷᱤᱨᱤ ᱠᱟᱴᱠᱚᱢ ᱾ ᱦᱳᱭ ᱫᱷᱤᱨᱤ ᱠᱟᱴᱠᱚᱢ ᱟᱨ ᱩᱱ ᱠᱚ ᱪᱮᱫ ᱞᱮᱠᱟ‌ ᱠᱚ ᱢᱤᱫᱴᱟᱝ ᱠᱚ ᱞᱟᱹᱭ ᱫᱚ ᱵᱟᱹᱫᱽ ᱠᱷᱚᱱ ᱠᱷᱚᱨᱚ ᱠᱟᱛᱮ ᱵᱟᱹᱫ ᱠᱟᱴᱠᱚᱢ ᱦᱩᱭ ᱦᱩᱭ
ᱟᱫᱚ ᱟᱯᱮ ᱥᱮᱫ ᱫᱚ ᱱᱟᱜ ᱚᱠᱟᱴᱟᱝ ᱵᱟᱹᱫᱽ ᱠᱟᱴᱠᱚᱢ ᱥᱮ ᱫᱷᱤᱨᱤ ᱠᱟᱴᱠᱚᱢ ᱠᱚ ᱧᱟᱢᱚᱜᱼᱟ
ᱟᱫᱚ ᱟᱞᱮ ᱥᱮᱫ ᱫᱚ ᱟᱞᱮ ᱫᱚ ᱱᱚᱣᱟ ᱱᱟᱹᱭ ᱱᱟᱹᱭ ᱨᱮᱜᱮ ᱢᱟᱱᱮ ᱱᱟᱹᱭ ᱥᱩᱨ ᱨᱮᱜᱮ ᱚᱲᱟᱜ ᱛᱟᱞᱮ ᱦᱮᱸ
ᱦᱮᱸ ᱦᱮᱸ
ᱱᱟᱹᱭ ᱨᱮᱫᱚ ᱱᱟᱹᱭ ᱠᱚᱨᱮ ᱢᱟ ᱟᱞᱮ ᱫᱚᱞᱮ ᱧᱟᱢ ᱠᱚᱣᱟ ᱩᱱᱠᱩ ᱫᱷᱤᱨᱤ ᱠᱟᱴᱠᱚᱢ ᱠᱚᱞᱮ ᱧᱟᱢ ᱠᱚᱣᱟ ᱦᱮᱸ ᱟᱨ ᱵᱟᱹᱫᱽ ᱠᱟᱴᱠᱚᱢ ᱫᱚ ᱵᱟᱹᱫᱽ ᱨᱮ ᱟᱫᱚ ᱵᱟᱹᱫᱽ ᱠᱟᱴᱠᱚᱢ
ᱵᱟᱹᱫᱽᱨᱮ
ᱩᱱᱟᱹᱜ ᱫᱚ ᱟᱫᱚ ᱵᱟᱝᱠᱚ ᱧᱟᱢᱚᱜ ᱠᱟᱱᱟ ᱱᱮᱛᱟᱨ ᱫᱚ ᱞᱟᱦᱟ ᱞᱮᱠᱟ ᱫᱚ
ᱦᱮᱸ ᱮᱠᱫᱚᱢ ᱱᱚᱣᱟ ᱫᱚ ᱴᱷᱤᱠ ᱵᱮᱱ ᱞᱟᱹᱭᱮᱫᱼᱟ ᱾ ᱞᱟᱦᱟ ᱥᱮᱫᱟᱭ ᱡᱟᱦᱟᱸ ᱟᱹᱞᱤᱧ ᱜᱮ ᱡᱚᱠᱷᱚᱱ ᱦᱩᱰᱤᱧ ᱞᱤᱧ ᱛᱟᱦᱮᱸ ᱠᱟᱱᱟ ᱠᱟᱱᱟ ᱦᱩᱰᱤᱧ ᱨᱮ ᱡᱚᱠᱷᱚᱱᱤᱧ ᱪᱟᱞᱟᱜ ᱛᱟᱦᱮᱸᱫ ᱮᱠᱫᱚᱢ ᱡᱟᱦᱟᱸ ᱞᱚᱴᱟ ᱥᱮ ᱠᱤᱴᱞᱤ ᱵᱚᱱ ᱞᱟᱹᱭᱟ ᱮᱠᱫᱚᱢ ᱚᱱᱟᱛᱮ ᱢᱤᱫ ᱯᱮᱨᱮᱡ ᱠᱟᱛᱮᱫ ᱞᱤᱧ ᱟᱹᱜᱩ ᱠᱚ ᱛᱟᱦᱮᱸᱫ ᱾ ᱟᱫᱚ ᱱᱮᱛᱟᱨ ᱫᱚ ᱦᱟᱸᱜ ᱩᱱᱟᱹᱜ ᱥᱟᱸᱜᱮ ᱫᱚ ᱵᱟᱝ ᱠᱚ ᱧᱟᱢᱚᱜ ᱠᱟᱱᱟ ᱮᱫᱚ ᱮᱱᱦᱚᱸ ᱟᱞᱮ ᱥᱮᱫ ᱫᱚ ᱱᱟᱦᱟᱜ ᱢᱮᱱᱟᱜ ᱠᱚᱜᱮᱭᱟ ᱾ ᱟᱨ ᱡᱟᱦᱟᱸ ᱫᱷᱤᱨᱤ ᱠᱟᱴᱠᱚᱢ ᱵᱮᱱ ᱞᱟᱹᱭ ᱠᱮᱜᱼᱟ ᱚᱱᱟ ᱫᱚ ᱠᱟᱹᱴᱤᱡ ᱥᱟᱺᱜᱤᱧ ᱧᱚᱜ ᱜᱮᱭᱟ ᱟᱞᱮ ᱡᱟᱦᱟᱸ ᱜᱟᱰᱟ ᱴᱟᱜ, ᱚᱱᱟ ᱫᱚ ᱢᱤᱫᱴᱟᱝ ᱟᱛᱳ ᱯᱟᱨᱚᱢ ᱠᱟᱛᱮᱜ ᱱᱟᱦᱟᱜ ᱾
ᱟᱪᱪᱷᱟ ᱦᱮᱸ ᱛᱚ ᱟᱫᱚ ᱪᱤᱠᱟᱹᱭᱟᱵᱤᱱ ᱦᱮᱸ ᱥᱮ ᱚᱱᱠᱟ ᱜᱮ ᱾
ᱟᱫᱚ ᱡᱚᱢ ᱥᱟᱱᱟ ᱦᱩᱭ ᱞᱮᱱᱠᱷᱟᱱ ᱫᱚ ᱱᱟᱦᱟᱜ ᱪᱟᱞᱟᱜ ᱦᱩᱭᱩᱜ ᱜᱮᱭᱟ ᱱᱟᱦᱟᱜ ᱥᱚᱢᱚᱭ ᱠᱟᱛᱮᱜ ᱾ ᱟᱫᱚ ᱟᱨ ᱵᱟᱹᱫᱽ ᱠᱟᱴᱠᱚᱢ ᱫᱚ ᱚᱲᱟᱜ ᱥᱩᱨ ᱠᱚᱨᱮ ᱜᱮ ᱵᱟᱹᱫᱽ ᱫᱚ ᱢᱮᱱᱟᱜ ᱥᱮ ᱟᱫᱚ ᱚᱱᱟ ᱫᱚ ᱧᱟᱢᱚᱜ ᱜᱮᱭᱟ ᱠᱚ ᱾
ᱦᱮᱸ ᱟᱫᱚ ᱠᱟᱴᱠᱚᱢ ᱫᱚ ᱨᱤᱫ ᱠᱟᱛᱮᱜ ᱜᱮ ᱛᱚ ᱫᱚᱢᱮ ᱠᱚ ᱥᱤᱵᱤᱞᱟ ᱦᱮᱸ ᱥᱮ ᱾
ᱨᱤᱫ ᱠᱟᱛᱮᱫ ᱤᱭᱟᱹ ᱵᱟᱹᱫᱽ ᱠᱟᱴᱠᱚᱢ ᱫᱚ ᱱᱟᱦᱟᱜ ᱧᱮᱞ ᱵᱤᱱ ᱨᱤᱫᱠᱟᱛᱮᱫ ᱜᱮᱠᱚ ᱥᱤᱵᱤᱞᱟ ᱢᱮᱱᱠᱷᱟᱱ ᱡᱟᱦᱟᱸᱭ ᱱᱩᱠᱩ ᱫᱷᱤᱨᱤ ᱠᱟᱴᱠᱚᱢ ᱼᱚᱢ ᱵᱤᱱ ᱞᱟᱹᱭ ᱟᱥᱮ ᱩᱱᱠᱩ ᱫᱚ ᱨᱟᱥᱮᱹ ᱫᱚᱢᱮ ᱠᱚ ᱥᱤᱵᱤᱞᱟ ᱾
ᱦᱮᱸ ᱮᱠᱫᱚᱢ ᱾ ᱟᱫᱚ ᱨᱤᱫᱟᱜ ᱠᱚᱫᱚ ᱤᱧ ᱫᱚ ᱫᱚᱢᱮᱜᱤᱧ ᱠᱩᱥᱤᱭᱟᱜᱼᱟ ᱦᱮᱸ ᱥᱮ ᱨᱤᱫ ᱠᱟᱛᱮᱫ ᱾
ᱫᱚᱢᱮ ᱜᱮᱞᱤᱧ ᱠᱩᱥᱤᱭᱟᱜᱼᱟ ᱟᱹᱞᱤᱧ ᱫᱚ ᱡᱩᱫᱤ ᱯᱮ ᱵᱮᱲᱟ ᱠᱟᱴᱠᱚᱢ ᱨᱤᱫ ᱵᱮᱱ ᱮᱢᱟᱞᱤᱧᱟ